ᱦᱮᱸ ᱦᱮᱞᱳ
ᱦᱮᱞᱳᱶ
ᱦᱮᱸ
ᱟᱪᱪᱷᱟ ᱢᱟ ᱛᱮᱦᱮᱧ ᱫᱚᱞᱟᱝ ᱜᱚᱞᱯᱷᱚᱭᱟ ᱟᱵᱚᱣᱟᱜ ᱡᱮ ᱛᱮᱦᱮᱧ ᱫᱚ ᱟᱢᱵᱟᱵᱚᱛᱤ ᱞᱮᱠᱟᱱ ᱫᱤᱱ ᱠᱟᱱᱟ ᱟᱪᱪᱷᱟ ᱟᱢᱵᱟᱵᱚᱛᱤ ᱞᱮᱠᱟᱱ ᱫᱤᱱᱨᱮ
ᱟᱪᱪᱷᱟ
ᱥᱮᱛᱟᱜ ᱠᱷᱚᱱ ᱟᱹᱭᱩᱵ ᱯᱚᱨᱡᱚᱱᱛᱚ ᱡᱟᱦᱟᱸ ᱞᱮᱠᱟ ᱟᱹᱛᱩ ᱯᱟᱲᱟ ᱨᱮ ᱢᱟᱱᱟᱜᱼᱟ ᱚᱱᱟ ᱠᱚ ᱤᱫᱤ ᱠᱟᱛᱮᱫ ᱥᱟᱶᱛᱮ ᱡᱟᱦᱟᱸ ᱚᱞᱚᱜ ᱯᱟᱲᱦᱟᱣ ᱜᱤᱫᱽᱨᱟᱹ ᱢᱮᱱᱟᱜ ᱵᱚᱱᱟ ᱢᱤᱥ ᱦᱳᱼᱦᱳᱥᱴᱮᱞ ᱨᱮᱦᱚᱸ ᱛᱟᱦᱮᱱᱟ ᱱᱩᱝᱠᱩ ᱪᱤᱠᱠᱟ ᱵᱚᱱ ᱢᱟᱱᱟᱣ ᱮᱫᱟ᱾ ᱚᱱᱟ ᱤᱫᱤ ᱠᱟᱛᱮᱜ ᱛᱟᱦᱚᱞᱮ ᱟᱢ ᱯᱳᱭᱞᱳᱧ ᱠᱩᱞᱤ ᱞᱮᱢᱜᱮ? ᱦᱮᱸ ᱦᱮᱸ ᱜᱟᱞᱢᱟᱨᱟᱣ ᱫᱚ ᱫᱚᱨᱠᱟᱨ ᱠᱟᱱᱟ᱾ ᱛᱟᱦᱚᱞᱮ ᱢᱮᱥ ᱨᱮ ᱱᱤᱛᱚᱜ ᱢᱮᱱᱟᱢᱟ ᱟᱯᱮ ᱱᱤᱛᱚᱜ ᱪᱮᱜᱠᱟᱯᱮ ᱢᱟᱱᱟᱣ ᱠᱟᱫᱟ ᱥᱮᱛᱟᱜ ᱠᱷᱚᱱ ᱱᱚᱜᱼᱚᱭ ᱱᱤᱛ ᱟᱹᱭᱩᱵ ᱫᱷᱟᱹᱵᱤᱡ ᱛᱟᱦᱮᱧ ᱟᱢᱵᱟᱵᱚᱛᱟ ᱫᱤᱜ ᱞᱮᱠᱟᱱ ᱫᱤᱱ ᱠᱟᱱ ᱫᱚ
ᱦᱩᱸ ᱦᱩᱸ ᱟᱞᱮ ᱫᱚ ᱡᱟᱦᱟᱸ ᱢᱮᱥ ᱨᱮ ᱢᱮᱱᱟᱜ ᱠᱟᱫ ᱞᱮᱭᱟ ᱟᱫᱚ ᱢᱮᱥ ᱨᱮᱫᱚ ᱚᱱᱠᱟ ᱢᱚᱛᱚ ᱱᱚᱸᱰᱮ ᱫᱚ ᱡᱟᱦᱟᱸ ᱫᱚ ᱵᱚᱸᱜᱟᱼᱵᱩᱨᱩ ᱟᱵᱚ ᱨᱮᱱ ᱚᱲᱟᱜ ᱠᱚᱨᱮ ᱵᱚᱸᱜᱟᱼᱵᱩᱨᱩ ᱢᱮᱱᱟᱜ ᱠᱚᱣᱟ ᱟᱫᱚ ᱩᱱ ᱚᱱᱟ ᱚᱲᱟᱜ ᱨᱮᱠᱚ ᱩᱱᱠᱩ ᱫᱚᱠᱚ ᱮᱢᱟ ᱠᱚ ᱠᱟᱱᱟ ᱥᱮ ᱦᱟᱹᱴᱤᱧ ᱟᱠᱚ ᱠᱟᱱᱟ᱾ ᱟᱫᱚ ᱡᱟᱦᱟᱸ ᱫᱚ ᱟᱞᱮ ᱫᱚ ᱢᱮᱥ ᱨᱮ ᱢᱮᱱᱟᱜ ᱞᱮᱭᱟ ᱚᱱᱠᱟ ᱫᱚ ᱟᱫᱚ ᱵᱟᱝ ᱜᱟᱱᱚᱜ ᱠᱟᱱᱟ ᱚᱲᱟᱜ ᱠᱚᱨᱮ ᱡᱟᱸᱦᱟ ᱡᱟᱦᱟᱸᱭ ᱠᱚ ᱵᱚᱸᱜᱟᱼᱵᱩᱩᱨᱩ ᱠᱚᱠᱚ ᱥᱟᱹᱛ ᱠᱟᱫ ᱟᱫᱚ ᱟᱞᱮ ᱫᱚ ᱚᱱᱟ ᱵᱟᱡᱟᱨ ᱠᱷᱚᱱᱜᱮ ᱠᱟᱱᱴᱷᱟᱲ ᱠᱚᱫᱚᱞᱮ ᱠᱤᱨᱤᱧ ᱟᱹᱜᱩ ᱞᱮᱜᱼᱟ᱾ ᱥᱟᱶᱛᱮ ᱠᱷᱟᱹᱡᱟᱹᱲᱤ ᱠᱚᱞᱮ ᱠᱤᱨᱤᱧ ᱟᱹᱜᱩ ᱞᱮᱜᱼᱟ ᱟᱫᱚ ᱢᱳᱴᱟᱢᱩᱴᱤ ᱥᱮᱛᱟᱜ ᱨᱮ ᱢᱟᱦᱟᱸ ᱜᱮ ᱟᱫᱚ ᱢᱳᱴᱟᱢᱩᱴᱤ ᱛᱳᱯᱩ ᱯᱷᱟᱨᱪᱟ ᱠᱟᱛᱮᱜ᱾ ᱟᱫᱚ ᱠᱟᱱᱴᱷᱟᱲ ᱠᱚ ᱡᱟᱦᱟᱸ ᱞᱮ ᱟᱹᱜᱩ ᱞᱮᱜ ᱚᱱᱟ ᱠᱚ ᱥᱟᱶᱛᱮ ᱩᱞ ᱠᱚ ᱚᱱᱟ ᱠᱚ ᱡᱷᱚᱛᱚ ᱡᱟᱦᱟᱸ ᱟᱞᱮ ᱫᱚ ᱢᱮᱱᱟᱜ ᱠᱟᱜ ᱞᱮᱭᱟ ᱢᱤᱱᱤᱭᱟᱢ ᱢᱤᱫᱴᱟᱝ ᱢᱮᱥ ᱨᱮ ᱯᱳᱱ ᱡᱷᱚᱛᱚᱜᱮ ᱢᱤᱫᱴᱷᱮᱱ ᱜᱮᱞᱮ ᱡᱚᱢ ᱠᱮᱜ ᱟᱞᱮ ᱫᱚ᱾
ᱢᱚᱴᱟᱢᱩᱴᱤ ᱛᱟᱦᱚᱞᱮ ᱮᱸ ᱩᱸ ᱵᱚᱸᱜᱟ ᱵᱩᱨᱩ ᱵᱟᱫ ᱠᱟᱛᱮᱜ᱾ ᱡᱚᱢ ᱛᱮᱫᱚ ᱠᱩᱯᱮ ᱱᱟᱯᱟᱭ ᱜᱮᱯᱮ ᱡᱚᱢ ᱟᱠᱟᱫᱟ᱾
ᱢᱳᱴᱟᱢᱩᱴᱤ ᱚᱥᱩᱵᱤᱫᱟ ᱨᱮ
ᱦᱩᱸ ᱟ ᱛᱟᱦᱟᱞᱮ ᱚᱛ ᱩᱴᱟᱹ ᱡᱤᱞ ᱠᱚᱫᱚ ᱯᱮ ᱡᱚᱢ ᱞᱮᱫᱟ ᱪᱮᱛᱟ?
ᱦᱮᱸ
ᱞᱟᱹᱭᱫᱤᱹᱧ ᱜᱮᱭᱟ ᱚᱱᱮ ᱚᱛ ᱩᱴᱟᱹ ᱡᱤᱞ ᱫᱚᱯᱮ ᱡᱚᱢ ᱞᱟᱜ -ᱟ ᱥᱮ ᱵᱟᱝ
ᱚᱱᱟ ᱟᱫᱟ ᱚᱱᱟ ᱢᱚᱛᱚ ᱫᱚ ᱱᱚᱣᱟ ᱠᱚᱨᱮᱫ ᱫᱚ ᱵᱟᱝ ᱧᱟᱢᱚᱜᱼᱟ ᱟᱞᱮ ᱡᱟᱦᱟ ᱢᱮᱱᱟᱜ ᱟᱠᱟᱫ ᱞᱮᱭᱟ᱾ ᱚᱱᱟ ᱠᱚᱨᱮᱫ ᱫᱚ ᱚᱱᱠᱟ ᱡᱮᱞ ᱵᱟᱝ ᱟᱫᱚ ᱥᱮᱱ ᱦᱩᱭ ᱠᱚᱜ ᱛᱟᱞᱮᱭᱟ ᱚᱱᱠᱟ ᱜᱮ ᱢᱤᱫᱴᱮᱱ ᱦᱟᱴ ᱫᱚ ᱦᱩᱭᱩᱜᱼᱟ ᱚᱱᱟ ᱫᱚ ᱠᱤᱱᱛᱩ ᱦᱟᱴ ᱟᱫᱚ ᱛᱮᱦᱮᱧ ᱫᱚ ᱨᱚᱵᱤᱵᱟᱨ ᱥᱳᱚᱢᱵᱟᱨ ᱯᱟᱲᱟᱜ ᱠᱟᱱᱟ᱾ ᱥᱳᱢᱵᱟᱨ ᱦᱟᱴ ᱫᱚ ᱵᱟᱝ ᱠᱟᱱᱟ ᱡᱟᱦᱟᱸᱭ ᱜᱮ ᱡᱩᱫᱤ ᱥᱚᱱᱤᱵᱟᱨ ᱞᱮᱠᱟᱱ ᱫᱤᱱ ᱨᱮ ᱯᱟᱲᱟᱣ ᱠᱚᱜᱼᱟ᱾ ᱛᱟᱦᱚᱞᱮ ᱚᱱᱟ ᱦᱟᱴ ᱨᱮᱫᱚᱞᱮ ᱠᱤᱨᱤᱧ ᱟᱹᱜᱩ ᱞᱮᱫ ᱜᱮᱭᱟ ᱚᱱᱠᱟ ᱞᱮ ᱤᱥᱴᱤᱢᱮᱴ ᱫᱚ ᱟᱫᱚ ᱡᱤᱞ ᱨᱮᱱᱟᱜ ᱧᱟᱢ ᱟᱠᱟᱫᱟ ᱡ
ᱡᱚᱢ ᱫᱚ ᱢᱮᱱᱠᱷᱟᱱ ᱥᱟᱱᱟ ᱮᱫ
ᱦᱮᱸ ᱠᱤᱱᱛᱩ ᱠᱟᱜ ᱜᱮ ᱟᱛᱳ ᱯᱟᱲᱟ ᱡᱟᱦᱟᱸ ᱢᱮᱱᱟᱜ ᱞᱮᱭᱟ ᱟᱞᱮ ᱟᱛᱳ ᱯᱟᱲᱟ ᱨᱮ ᱪᱮᱫᱠᱟ ᱢᱟᱱᱟᱣ ᱦᱩᱭᱩᱜ ᱠᱟᱱᱟ᱾ ᱟᱢᱵᱟᱵᱚᱛᱤ ᱫᱚ ᱟᱢᱵᱟᱵᱚᱛᱤ ᱫᱚ ᱮᱢᱚᱱ ᱢᱤᱫᱴᱟᱝ ᱫᱤᱱ ᱠᱟᱱᱟ
ᱦᱮᱸ
ᱦᱮᱸ ᱦᱮᱸ ᱜᱟᱞᱢᱟᱨᱟᱣᱫᱟ ᱟᱢᱵᱟᱵᱚᱛᱤ ᱫᱚ ᱮᱢᱚᱱ ᱢᱤᱫᱴᱟᱱ ᱫᱤᱱ ᱠᱟᱱᱟ ᱟᱵᱚ ᱡᱟᱦᱟᱸ ᱵᱚᱱ ᱢᱟᱜ ᱢᱚᱬᱮᱜᱼᱟ ᱚᱱᱟ ᱢᱟᱜ ᱢᱚᱬᱮ ᱨᱮᱱᱟᱜ ᱱᱚᱣᱟ ᱟᱢᱵᱟ ᱵᱚᱛᱤ ᱫᱤᱱ ᱨᱮᱜᱮ ᱵᱟᱥᱠᱮ ᱠᱟᱛᱮᱜ ᱵᱚᱱ ᱢᱩᱪᱟᱹᱫᱟ
ᱟᱪᱪᱷᱟ ᱟᱪᱪᱷᱟ
ᱚᱱᱟ ᱟᱢ ᱟᱫᱚ ᱟᱢᱵᱟᱵᱚᱛᱤᱨ ᱨᱮ ᱥᱮᱛᱟᱜ ᱠᱷᱚᱱ ᱟᱹᱛᱩ ᱦᱮᱸ
ᱠᱟᱹᱴᱤᱡ ᱟᱪᱪᱷᱟ ᱡᱟᱦᱟᱸ ᱫᱚᱢ ᱞᱟᱹᱭ ᱠᱮᱜ ᱟ ᱢᱟᱜᱢᱚᱬᱮ ᱨᱮᱱᱟᱜ ᱵᱚᱱ ᱵᱟᱥᱠᱮ ᱫᱟᱲᱮᱭᱟᱜᱼᱟ ᱟᱫᱚ
ᱚᱱᱟᱛᱮ ᱵᱚᱱ ᱵᱟᱥᱠᱮ ᱫᱟᱲᱮᱭᱟᱜ ᱜᱮᱭᱟ ᱱᱚᱣᱟ ᱚᱢᱵᱚᱵᱚᱛᱤ ᱞᱮᱠᱟᱱ ᱫᱤᱱ ᱨᱮ
ᱢᱟᱱᱮ ᱟᱢᱵᱟᱵᱩᱚᱛᱤ ᱫᱤᱠᱟᱱ ᱞᱮᱠᱟᱱ ᱫᱤᱱ ᱪᱤᱠᱟᱹ ᱠᱟᱛᱮ
ᱦᱮᱸᱮ
ᱢᱚᱱᱮᱭᱟ ᱟᱢᱵᱟᱵᱚᱛᱤ ᱫᱤᱱ ᱫᱚ ᱪᱮᱫᱠᱟ ᱱᱚᱣᱟ ᱫᱚ ᱢᱤᱫᱴᱟᱝ ᱟᱵᱚ ᱫᱚ ᱵᱟᱥᱠᱮ ᱢᱟᱱᱮ ᱵᱚᱱ ᱵᱩᱡᱟ ᱢᱟᱜᱢᱚᱬᱮ ᱨᱮᱱᱟᱜ ᱵᱟᱥᱠᱮ ᱢᱤᱫᱴᱟᱝ ᱨᱟᱹᱥᱠᱟᱹ ᱨᱮᱱᱟᱜ ᱫᱤᱱ ᱜᱮ ᱠᱟᱱᱟ᱾ ᱟᱨ ᱟᱢᱵᱟ ᱵᱩᱛᱤ ᱦᱚᱸ ᱢᱤᱫᱴᱟᱝ ᱨᱟᱹᱥᱠᱟᱹ ᱨᱮᱱᱟᱜ ᱫᱤᱱ ᱠᱟᱱᱟ ᱪᱤᱠᱠᱟ ᱢᱤᱫᱴᱟᱝ ᱟᱢᱵᱟ ᱵᱩᱛᱤ ᱨᱮᱫᱚ ᱟᱵᱚᱨᱮᱱ ᱡᱟᱦᱟᱸᱭ ᱢᱟᱹᱭ ᱠᱚ ᱠᱚ ᱫᱟᱹᱭ ᱠᱚᱵᱚᱱ ᱜᱚᱝ ᱠᱟᱜ ᱠᱚᱣᱟ ᱢᱟᱱᱮ ᱚᱲᱟᱜ ᱨᱮᱱ ᱠᱩᱲᱤ ᱜᱤᱫᱽᱨᱟᱹ ᱠᱚ ᱱᱩᱠᱩ ᱵᱚᱱ ᱱᱮᱣᱛᱟ ᱛᱟ ᱠᱟᱛᱮ ᱵᱚᱱ ᱟᱹᱜᱩ ᱠᱚᱣᱟ᱾ ᱟᱫᱚ ᱦᱚᱸᱜᱼᱚᱭ ᱥᱮᱛᱟᱜ ᱠᱷᱚᱱ ᱜᱮ ᱦᱚᱜᱼᱚᱭ ᱟᱹᱛᱩ
ᱦᱮᱞᱳ ᱨᱚ ᱨᱚᱲ ᱵᱟᱝ ᱟᱸᱡᱚᱢ ᱠᱟᱱᱟ